ᱦᱩᱭ ᱚᱡᱚᱜᱚᱜ ᱠᱟᱱ ᱜᱮᱭᱟ ᱛᱚ?
ᱦᱩᱸ ᱚᱱᱟᱜᱮ᱾
ᱟᱢᱟᱜ ᱴᱟᱜ ᱜᱮ ᱦᱮᱱᱟᱜᱼᱟ ᱚᱲᱟᱜ ᱨᱮᱜᱮ ᱥᱮ ᱵᱟᱭᱨᱮ ᱥᱮᱫ ᱨᱮ ᱢᱮᱱᱟᱜ ᱢᱮᱭᱟ?
ᱚᱲᱟᱜ ᱨᱮᱜᱮ ᱢᱱᱟᱹᱧᱟ᱾ ᱚᱲᱟᱜ ᱵᱚᱞᱛᱮ ᱮᱠᱫᱚᱢ ᱚᱲᱟᱜ ᱵᱷᱤᱛᱤᱨ ᱨᱮᱫᱚ ᱵᱟᱝ᱾
ᱦᱩᱸ ᱦᱩᱸ ᱠᱷᱟᱜ ᱚᱲᱟᱜ ᱵᱷᱤᱛᱤᱨ ᱨᱮ ᱦᱟᱸᱜ ᱱᱮᱴᱣᱟᱨᱠ ᱢᱟ ᱵᱟᱭ ᱛᱟᱸᱦᱮᱱ ᱠᱟᱱᱟ ᱰᱮᱥᱛᱚ ᱠᱚᱜ ᱠᱟᱱᱟ।
ᱦᱩᱸ ᱦᱮᱡ ᱫᱚ ᱦᱤᱡᱩᱜᱼᱟ ᱟᱨᱚ ᱼᱼ ᱢᱟᱡᱷᱮ ᱢᱟᱡᱷᱮ ᱚᱱᱠᱟ ᱪᱮᱫ ᱪᱚ ᱱᱤᱝ ᱠᱟᱹᱭ ᱮᱫᱟ ᱡᱮ ᱯᱩᱨᱟ ᱴᱟᱣᱟᱨ ᱚᱴᱟᱝ ᱪᱟᱵᱟᱜ ᱠᱟᱱᱟ। ᱪᱮᱫ ᱜᱮ ᱵᱟᱝ ᱛᱟᱸᱦᱮᱱ ᱠᱟᱱᱟ ᱟᱵᱟᱨ ᱱᱟᱣᱟ ᱥᱤᱢᱤᱧ ᱦᱟᱛᱟᱣ ᱠᱟᱫᱟ। ᱮᱭᱟᱨᱴᱮᱞ ᱛᱚ ᱟᱨ ᱡᱤᱭᱳ ᱛᱚ ᱵᱟᱝ ᱜᱮ ᱪᱟᱞᱟᱜ ᱠᱟᱱᱟ। ᱛᱟᱨᱯᱚᱨᱮ ᱮᱭᱟᱨᱴᱮᱞ ᱤᱧ ᱦᱟᱛᱟᱣ ᱠᱮᱜᱼᱟ। ᱮᱭᱟᱨᱴᱮᱞ ᱦᱚᱸ ᱚᱱᱠᱟ ᱭᱮᱫᱟᱭ। ᱦᱳᱭ ᱮᱭᱟᱨᱴᱮᱞ ᱫᱚ ᱵᱮᱥ ᱵᱷᱟᱜᱤ ᱜᱮ ᱧᱟᱢᱟᱭ ᱟᱨ ᱪᱤᱠᱟᱹᱜ ᱠᱟᱱ ᱪᱚ ᱚᱲᱟᱜ ᱨᱮ ᱩᱲᱟᱹᱣ ᱪᱟᱵᱟᱜ ᱠᱟᱱᱟ ᱮᱠᱫᱚᱢ ᱪᱮᱫ ᱜᱮ ᱵᱟᱝ ᱛᱟᱸᱦᱮᱱ ᱠᱟᱱᱟ ᱱᱚ ᱥᱤᱜᱱᱮᱞᱚᱜ ᱠᱟᱱᱟ।
ᱦᱚᱸ ᱠᱟᱱ ᱜᱮ ᱦᱟᱸᱜ
ᱟᱨ
ᱱᱮᱴᱳᱣᱟᱨᱠ ᱵᱟᱭ ᱧᱟᱢ ᱞᱮᱠᱷᱟᱡ ᱜᱮ ᱟᱹᱰᱤ ᱥᱚᱢᱚᱥᱥᱟ ᱡᱟᱦᱟᱱᱟᱜ ᱡᱤᱱᱤᱥ ᱨᱮ।
ᱦᱩᱸ ᱦᱩᱸ
ᱰᱮᱴᱟ ᱴᱷᱤᱠ ᱴᱷᱟᱠ ᱛᱟᱦᱮᱱ ᱛᱟᱢᱟ ᱱᱮᱴ ᱴᱷᱤᱠ ᱴᱷᱟᱠ ᱛᱟᱦᱮᱱ ᱛᱟᱢ ᱛᱟᱦᱟᱞᱮ ᱠᱷᱟᱱ ᱜᱮ ᱡᱚᱛᱚ ᱠᱤᱪᱷᱩ ᱴᱷᱤᱠ ᱴᱷᱟᱠ।
ᱦᱮᱸ ᱦᱮᱸ ᱚᱱᱟᱜᱮ ᱦᱟᱸᱜ। ᱟᱨ ᱤᱭᱟᱹ ᱠᱚ ᱛᱟᱦᱟᱞᱮ ᱪᱮᱫ ᱞᱮᱠᱟ? ᱪᱟᱥᱵᱟᱥ ᱠᱚᱫᱚ ᱠᱚ ᱮᱦᱚᱵ ᱵᱮᱱᱟ ᱥᱮ ᱵᱟᱝ ᱟᱯᱮ ᱚᱱᱟ ᱠᱚᱨᱮ ᱫᱚ ᱜᱟᱹᱪᱷᱤ ᱠᱚ?
ᱫᱟᱜ ᱫᱟᱜ ᱜᱮ ᱚᱠᱟᱨᱮ?
ᱟᱞᱮ ᱱᱤᱭᱟᱹ ᱠᱚᱨᱮ ᱦᱚᱸ ᱚᱱᱠᱟᱜ ᱜᱮ ᱢᱮᱱᱟᱜ ᱫᱚ ᱦᱟᱸᱜ ᱛᱤᱥ ᱠᱚ ᱼᱼ ᱜᱟᱹᱪᱷᱤ ᱠᱚ ᱟᱯᱷᱚᱨᱟ ᱚᱱᱟᱜᱮ ᱦᱟᱸᱜ।
ᱚ ᱦᱚ ᱦᱩᱲᱩ ᱟᱣᱨᱤ ᱠᱚ ᱜᱤᱲᱤᱭᱟ।
ᱦᱩᱸ ᱦᱩᱸ
ᱟᱞᱮ ᱥᱮᱫ ᱫᱚ ᱜᱤᱲᱤ ᱫᱚ ᱦᱚᱭ ᱠᱟᱱᱟ ᱟᱞᱮᱭᱟᱜ ᱦᱚᱸ ᱮᱲ ᱠᱟᱜ ᱞᱮ ᱦᱩᱲᱩ ᱠᱤᱱᱛᱩ ᱪᱤᱠᱟᱹᱜ ᱠᱟᱱ ᱪᱚ ᱟᱛᱟᱜ ᱠᱟᱱᱟ ᱥᱮ ᱪᱮᱫ ᱞᱟᱹᱭ ᱫᱟ ᱠᱚ। ᱚᱠᱟᱛᱮ ᱦᱩᱲᱳ ᱜᱮᱵᱟᱝ ᱪᱟᱜ ᱤᱭᱟᱹᱭᱟ ᱠᱷᱟᱹᱡᱟᱲᱤᱜᱼᱟ ᱠᱷᱟᱡᱲᱤ ᱫᱚ ᱵᱟᱝ ᱪᱮᱫ ᱠᱚ ᱞᱟᱭᱟᱹ
ᱥᱤᱛᱩᱝ ᱛᱮ
ᱥᱤᱛᱩᱝ ᱛᱮ ᱵᱟᱝ ᱞᱚᱞᱚ ᱞᱮᱠᱷᱟᱱ
ᱦᱩᱸ ᱦᱩᱸ
ᱪᱤᱠᱟᱹᱜ ᱠᱟᱱ ᱪᱚ ᱵᱟᱝ ᱨᱟᱠᱟᱵ ᱟᱠᱟᱱᱟ ᱛᱚ ᱦᱩᱭ ᱮᱱᱟ ᱵᱟᱨᱯᱮ ᱫᱤᱱ ᱫᱚ ᱮᱲ ᱠᱟᱛᱮᱫ ᱟᱨ ᱵᱟᱭ ᱫᱟᱜᱽ ᱠᱮᱫᱟ ᱡᱩᱫᱤ ᱢᱤᱫ ᱫᱤᱱ ᱜᱟᱱ ᱫᱟᱜᱽ ᱠᱟᱭᱟᱭ ᱵᱟᱨ ᱫᱤᱱ ᱯᱚᱨᱮ ᱛᱚᱵᱩ ᱦᱚᱭᱛᱚ ᱨᱟᱠᱟᱵ ᱠᱚᱜᱼᱟ ᱪᱤᱠᱟᱹᱜ ᱠᱚᱜᱼᱟ ᱪᱮᱫ ᱪᱚ ᱪᱤᱠᱟᱹᱜ ᱠᱟᱱᱟ
ᱟᱨ ᱟᱯᱮ ᱚᱱᱛᱮ ᱢᱮᱥᱤᱱ ᱛᱮ ᱨᱚᱦᱚᱭ ᱫᱟ ᱠᱚ ᱥᱮ ᱵᱟᱝᱼᱟ ᱦᱩᱲᱩ ᱠᱚ ᱟᱯᱮ ᱚᱱᱟ ᱠᱚᱨᱮ ᱫᱚ
ᱵᱟᱝ ᱟᱞᱮᱥᱮᱱ ᱫᱚ ᱢᱮᱥᱤᱱ ᱛᱮ ᱵᱟᱝᱠᱚ ᱨᱚᱦᱚᱭᱟ ᱫᱟᱜᱽ ᱛᱚ ᱮᱢᱟᱠᱚ ᱠᱮᱱᱮᱞ ᱨᱮ
ᱟᱞᱮ ᱱᱤᱭᱟᱹ ᱠᱚᱨᱮ ᱫᱚ ᱢᱮᱥᱤᱱ ᱛᱮ ᱨᱚᱦᱚᱭ ᱫᱚ ᱩᱱᱟᱹᱜ ᱵᱷᱟᱜᱤ ᱴᱷᱤᱠ ᱵᱟᱝ ᱡᱩᱛᱩᱜ ᱠᱟᱱᱟ ᱵᱟᱝᱠᱚ ᱨᱚᱦᱚᱭᱮᱫᱟ ᱩᱱᱟᱹᱜ ᱟᱫᱚ ᱢᱤᱫ ᱦᱚᱲᱟᱜ ᱧᱮᱞ ᱟᱠᱟᱫ ᱛᱟᱭᱟ ᱩᱱᱤ ᱫᱚ ᱚᱱᱠᱟ ᱴᱷᱮᱞᱟᱣ ᱟᱫᱮᱟᱭ ᱚᱱᱠᱟ ᱢᱮᱱᱟᱜᱼᱟ ᱦᱩᱰᱤᱧ ᱫᱷᱟᱨᱟ ᱧᱚᱜ ᱜᱮᱭᱟ ᱚᱱᱟ ᱫᱚ ᱟᱫᱚ ᱚᱱᱟ ᱫᱚ ᱟᱡᱛᱮ ᱚᱱᱟ ᱦᱩᱲᱳ ᱚᱸᱰᱮ ᱧᱩᱨ ᱪᱟᱞᱟᱜᱼᱟ᱾ ᱟᱫᱚ ᱚᱱᱟ ᱜᱮ ᱦᱟᱸᱜ ᱫᱟᱨᱮᱜᱼᱟ᱾ ᱚᱱᱟ ᱫᱚ ᱦᱟᱸᱜ ᱡᱟᱦᱟᱸ ᱜᱟᱹᱪᱷᱤ ᱵᱚᱱ ᱡᱟᱦᱟᱸ ᱵᱚᱱ ᱠᱚᱨᱟᱣ ᱮᱫᱟ ᱡᱟᱦᱟᱸ ᱦᱩᱲᱩ ᱵᱚᱱ ᱮᱨ ᱮᱫᱟ ᱦᱟᱸᱜ ᱮᱨ ᱯᱚᱨᱮ ᱜᱮᱛᱚ ᱦᱟᱸᱜ ᱚᱱᱟ ᱫᱚ ᱛᱩᱫ ᱠᱟᱛᱮᱢ ᱨᱚᱦᱚᱭᱮᱫᱟ ᱚᱱᱟ ᱫᱚ ᱚᱱᱠᱟ ᱫᱚ ᱵᱟᱝᱟ ᱚᱱᱟ ᱯᱩᱲᱟ ᱦᱩᱲᱩ ᱜᱮ ᱦᱟᱸᱜ ᱚᱱᱟ ᱵᱷᱚᱨᱟᱣ ᱠᱟ ᱠᱟᱛᱮᱫ ᱚᱱᱠᱟ ᱥᱤᱥᱴᱮᱢ ᱢᱮᱱᱟᱜᱼᱟ ᱵᱷᱚᱨᱟᱣ ᱫᱟᱢ ᱟᱨ ᱚᱸᱰᱮ ᱜᱮ ᱟᱡᱛᱮ ᱧᱩᱨ ᱪᱟᱞᱟᱜ ᱠᱟᱱᱟ ᱰᱷᱮᱠᱟ ᱤᱫᱤᱭᱟᱢ ᱦᱟᱸᱜ ᱟᱨ ᱧᱩᱨ ᱧᱩᱨ ᱪᱟᱞᱟᱜ ᱠᱟᱱᱟ ᱞᱟᱭᱤᱱ ᱛᱮ ᱚᱱᱮ ᱚᱱᱠᱟ ᱥᱤᱥᱴᱮᱢ ᱢᱮᱱᱟᱜᱼᱟ ᱚᱱᱟ ᱜᱟᱹᱰᱤ ᱨᱮᱫᱚ ᱦᱟᱸᱜ ᱴᱷᱮᱠᱟᱣ ᱤᱫᱤᱭᱟᱢ ᱫᱟᱜᱽ ᱛᱮᱜᱮ ᱡᱚᱛᱚ ᱨᱮᱰᱤ ᱠᱟᱛᱮᱫ ᱠᱷᱮᱛ ᱟᱫᱚ ᱚᱱᱟ ᱧᱩᱨ ᱪᱟᱞᱟᱜ ᱠᱟᱱᱟ ᱟᱫᱚ ᱚᱱᱟ ᱫᱚ ᱦᱟᱸᱜ ‌ ᱚᱱᱮ ᱞᱟᱭᱤᱱ ᱛᱮᱦᱚᱸ ᱩᱱᱟᱹᱜ ᱴᱷᱤᱠ ᱵᱟᱝ ᱢᱮᱱᱴᱮᱱᱚᱜ ᱠᱟᱱᱟ ᱟᱫᱚ ᱜᱮᱫ ᱥᱚᱢᱚᱭ ᱥᱮ ᱤᱨ ᱥᱚᱢᱚᱭ ᱦᱚᱸ ᱟᱹᱰᱤ ᱮᱴᱠᱮᱴᱚᱬᱮ ᱧᱚᱜ ᱜᱮᱭᱟ ᱚᱱᱟ ᱫᱚ ᱟᱫᱚ ᱚᱱᱟᱫᱚ ᱢᱮᱥᱤᱱ ᱛᱮ ᱜᱮᱫ ᱚᱪᱚᱭ ᱢᱮ ᱛᱟᱦᱚᱞᱮ ᱠᱷᱟᱱ ᱫᱚ ᱴᱷᱤᱠ ᱜᱮᱭᱟ
ᱚ ᱢᱟᱱᱮ ᱚᱱᱟ ᱫᱚ ᱠᱟᱛᱷᱟ ᱦᱩᱭᱩᱜ ᱠᱟᱱᱟ ᱡᱮ ᱤᱭᱟᱹᱭ ᱫᱟᱠᱚ ᱚᱱᱟ ᱫᱚᱛᱚ ᱛᱩᱫ ᱠᱟᱛᱮᱜ ᱵᱟᱝᱠᱚ ᱲᱚᱦᱚᱭᱟ ᱫᱚᱲᱦᱟ ᱫᱚ
ᱦᱮᱸ ᱦᱮᱸ ᱚᱱᱟ ᱫᱚ ᱢᱤᱫ ᱫᱷᱟᱣ ᱨᱮᱜᱮ ᱚᱱᱟ ᱫᱚ ᱡᱟ ᱦᱩᱭᱩᱜ ᱠᱟᱱᱟ ᱦᱩᱭ ᱩᱛᱟᱹᱨᱚᱜ ᱠᱟᱱᱟ ᱚᱱᱟ ᱡᱮ ᱢᱤᱫ ᱫᱷᱟᱣ ᱤᱭᱟᱹ ᱜᱟᱹᱪᱷᱤᱢ ᱮᱨ ᱠᱮᱫᱟ ᱥᱮ ᱦᱩᱲᱩᱢ ᱮᱨ ᱠᱮᱫᱟ ᱤᱱᱟᱹ ᱯᱚᱨᱮ ᱟᱵᱟᱨᱮᱢ ᱛᱩᱫ ᱠᱟᱛᱮᱢ ᱨᱚᱦᱚᱭᱮᱫᱟ ᱚᱱᱠᱟ ᱫᱚ ᱵᱟᱝᱼᱟ ᱚᱱᱟ ᱫᱚ
ᱟᱪᱪᱷᱟ ᱦᱳᱭ ᱦᱳᱭ ᱟᱞᱮ ᱥᱮᱫ ᱫᱚ
ᱮᱲᱦᱮᱸᱫ ᱠᱚ ᱵᱟᱝ ᱡᱩᱛᱩᱜ ᱠᱟᱱᱟ᱾ ᱚᱠᱟ ᱠᱚ ᱡᱚᱠᱷᱚᱱ ᱟᱹᱰᱤ ᱢᱩᱥᱠᱤᱞᱚᱜ ᱠᱟᱱᱟ ᱥᱩᱨ ᱥᱩᱨ ᱛᱟᱦᱮᱱ ᱠᱟᱱᱟ ᱦᱩᱲᱩ ᱠᱚᱦᱚᱸ
ᱳ ᱡᱩᱫᱤ ᱚᱱᱠᱮᱞᱮ ᱛᱤ ᱛᱮᱦᱚᱸ ᱛᱚ ᱜᱟᱱᱚᱜᱼᱟ᱾
ᱛᱤᱛᱮᱦᱚᱸ ᱜᱟᱱᱚᱜ ᱜᱮᱭᱟ ᱟᱫᱚ ᱩᱱᱤ ᱫᱚ ᱚᱱᱠᱟ ᱛᱮᱜᱮᱭ ᱨᱚᱦᱚᱭᱮᱫᱟ ᱟᱞᱮᱭᱟᱜ ᱛᱚ ᱢᱤᱫ ᱦᱚᱲ ᱢᱮᱱᱟᱭ ᱟᱠᱟᱫᱮᱭᱟ ᱩᱱᱤ ᱫᱚ ᱚᱱᱠᱟ ᱛᱮᱜᱮ ᱪᱟᱥ ᱟᱹᱜᱩᱭᱮᱫᱟ᱾
ᱦᱳᱭ ᱦᱳᱭ ᱳ ᱞᱟᱦᱟ ᱛᱮᱦᱚᱸ ᱚᱱᱠᱟ ᱜᱮ ᱠᱚᱨᱟᱣ ᱠᱟᱫᱟᱭ᱾
ᱱᱚᱜᱼᱚᱭ ᱛᱚ ᱠᱤᱪᱩ ᱵᱚᱪᱷᱚᱨ ᱠᱷᱚᱱᱟᱜ ᱠᱚᱨᱟᱣ ᱟᱜᱩ
ᱦᱩᱸ
ᱟᱫᱚ ᱦᱚᱭᱛᱚ ᱞᱟᱵᱷ ᱯᱮ ᱵᱩᱡᱷᱟᱹᱣᱮᱫ ᱠᱟᱱ ᱜᱮᱭᱟ ᱦᱩᱲᱩ ᱠᱚ ᱦᱩᱭᱩᱜ ᱠᱟᱱ ᱜᱮᱭᱟ ᱟᱫᱚ ᱩᱱᱤ ᱫᱚ ᱦᱟᱸᱜ ᱢᱮᱥᱤᱱ ᱛᱮᱜᱮ ᱜᱮᱫ ᱚᱪᱚᱭᱮᱫᱟ᱾
ᱳᱸ ᱦᱩᱲᱩ ᱴᱷᱤᱠ ᱜᱮ ᱦᱩᱭᱩᱜ ᱛᱟᱭᱟ᱾
ᱦᱩᱸ ᱢᱳᱴᱟᱢᱩᱴᱤ ᱴᱷᱤᱠ ᱜᱮ ᱦᱩᱭᱩᱜ ᱛᱟᱭᱟ ᱩᱱᱟᱹᱜ ᱠᱷᱟᱨᱟᱯ ᱫᱚ ᱵᱟᱝ ᱦᱩᱭᱩᱜ ᱠᱟᱱ ᱛᱟᱭᱟ
ᱳ ᱛᱟᱦᱚᱞᱮ ᱟᱫᱚ ᱪᱮᱫ ᱫᱚᱨᱠᱟ ᱛᱟᱦᱚᱞᱮ ᱪᱮᱫ ᱫᱚᱨᱠᱟᱨ ᱩᱱᱟᱹᱜ ᱵᱟᱨ ᱠᱷᱟᱴᱟᱣ ᱨᱮᱱᱟᱜ ᱱᱚᱣᱟ ᱫᱚ ᱵᱟᱨᱯᱮ ᱫᱷᱟᱣ ᱠᱷᱟᱴᱟᱣ ᱦᱩᱭᱩᱜᱼᱟ ᱾
ᱦᱩᱸ ᱦᱩᱸ
ᱦᱩᱸ
ᱟᱫᱚ ᱟᱫᱚᱢ ᱠᱚᱫᱚ ᱦᱟᱸᱜ ᱦᱩᱲᱩ ᱛᱤ ᱛᱤ ᱠᱩ ᱤᱨ ᱮᱫᱟ ᱚᱱᱟ ᱵᱩᱥᱩᱵ ᱫᱟᱢ ᱦᱚᱸᱛᱚ ᱛᱮᱦᱮᱧ ᱜᱟᱯᱟ ᱢᱟ ᱟᱭᱢᱟ ᱰᱮᱨ ᱟᱠᱟᱱᱟ᱾
ᱳ ᱟᱪᱪᱷᱟ᱾
ᱟᱯᱮ ᱚᱱᱛᱮ ᱪᱮᱫ ᱞᱮᱠᱟ ᱵᱩᱥᱩᱵ ᱯᱮ ᱢᱮᱥᱤᱱ ᱛᱮᱠᱚ ᱜᱮᱫ ᱮᱫᱟ ᱥᱮ ᱛᱤ ᱛᱮᱠᱚ ᱤᱨ ᱮᱫᱟ ᱦᱩᱲᱩ ᱠᱚᱫᱚ?
ᱛᱤ ᱛᱮ ᱤᱨ ᱨᱮᱦᱚᱸ ᱠᱚ ᱦᱚᱯᱟᱨᱮᱜᱼᱟ ᱠᱚ᱾
ᱩᱸ ᱚᱱᱮ ᱤᱭᱟᱹ ᱟᱱᱟ ᱚᱱᱮ ᱪᱮᱫ ᱠᱚ ᱢᱮᱛᱟᱜ ᱠᱟᱱᱟ ᱚᱱᱟ ᱜᱟᱹᱰᱤ ᱠᱚ ᱤᱫᱤᱭᱮᱫ ᱛᱤᱧ ᱜᱟᱯᱟᱢᱟ ᱚᱱᱟ ᱢᱟᱰᱟ ᱜᱟᱹᱰᱤ?
ᱦᱳᱭ ᱦᱳᱭ, ᱚᱱᱟ ᱨᱮᱜᱮ ᱚᱱᱟ ᱛᱮᱜᱮ ᱫᱟᱞ ᱪᱚᱭᱮᱜᱼᱟ ᱠᱚ᱾
ᱛᱟᱦᱚᱞᱮ ᱚᱱᱟ ᱚᱱᱟ ᱵᱮᱥᱤ ᱠᱷᱚᱨᱪᱟ ᱤᱭᱟᱹ ᱴᱟᱭᱤᱢ ᱦᱚᱸᱛᱚ ᱱᱚᱥᱴᱚᱜ ᱠᱟᱱᱟ ᱚᱱᱠᱟ ᱜᱟᱹᱰᱤ ᱛᱮᱜᱮ ᱜᱮᱫ ᱦᱚᱪᱚᱭ ᱢᱮ ᱢᱤᱫᱷᱟᱣ ᱡᱚᱛ ᱠᱤᱪᱷᱩᱟᱜ ᱟᱟᱜᱫᱟ
ᱦᱩᱸ ᱦᱩᱸ ᱜᱟᱹᱲᱤᱛᱮ ᱜᱮᱫ ᱜᱮ ᱵᱷᱟᱜᱮᱭᱟ᱾
ᱴᱟᱭᱤᱢ ᱵᱟᱧᱪᱟᱜᱼᱟ ᱢᱤᱫ ᱫᱷᱟᱣ ᱨᱮ ᱡᱚᱛᱚ ᱥᱟᱢᱴᱟᱣ ᱩᱛᱟᱹᱨᱚᱜᱼᱟ᱾
ᱦᱳᱭ ᱟᱞᱮᱭᱟᱜ ᱱᱚᱣᱟ ᱫᱷᱟᱨᱮ ᱫᱚ ᱟᱞᱮ ᱥᱮᱫ ᱦᱚᱸ ᱚᱱᱠᱟ ᱚᱱᱠᱟᱭ ᱜᱮᱭᱟ ᱠᱚ᱾ ᱠᱤᱱᱛᱩ ᱟᱞᱮᱭᱟᱜ ᱡᱟᱭᱜᱟ ᱨᱮᱫᱚ ᱠᱟᱹᱴᱤᱡ ᱟᱲᱮ ᱠᱚ ᱠᱟᱹᱴᱤᱡ ᱢᱚᱴᱟ ᱢᱚᱴᱟ ᱜᱮᱭᱟ ᱜᱟᱹᱲᱤ ᱦᱮᱡ ᱟᱲᱜᱚ ᱨᱟᱠᱟᱵ ᱨᱮ ᱠᱟᱹᱴᱤᱡ ᱥ ᱥᱚᱢᱚᱥᱥᱟ ᱚᱱᱟ ᱠᱷᱟᱹᱛᱤᱨ ᱛᱮ ᱡᱮ ᱩ ᱫᱚ ᱜᱟᱹᱲᱤᱛᱮ ᱵᱟᱠᱚ ᱤᱨ ᱪᱚᱭᱟ᱾
ᱟᱫᱚ ᱛᱤᱦᱤᱧ ᱜᱟᱯᱟ ᱟᱵᱟᱨ ᱢᱮᱥᱤᱱ ᱤᱭᱟᱹ ᱚᱱᱮ ᱪᱮᱱ ᱜᱟᱹᱰᱤ ᱦᱚᱸ ᱨᱟᱠᱟᱵ ᱟᱠᱟᱱᱟ, ᱟᱫᱚ ᱪᱮᱱ ᱜᱟᱹᱰᱤ ᱠᱚᱫᱚ ᱦᱚᱭᱛᱳ ᱜᱟᱱᱚᱜ ᱜᱮᱭᱟ᱾
ᱦᱮᱸ ᱪᱮᱱ ᱜᱟᱹᱰᱤ ᱫᱚ ᱜᱚᱡᱱᱚᱜ ᱜᱮᱭᱟ ᱠᱤᱱᱛᱩ ᱵᱟᱝᱠᱚ ᱟᱹᱜᱩ ᱜᱮᱭᱟ᱾
ᱚᱱᱮ ᱱᱤᱭᱟᱹ ᱠᱚᱨᱮ ᱢᱟ ᱵᱟᱨᱯᱮ ᱫᱤᱱ ᱛᱮᱜᱮ ᱯᱳᱨᱳ ᱜᱚᱴᱟ ᱢᱟᱴ ᱜᱮ ᱯᱷᱟᱠᱟ ᱩᱛᱟᱹᱨᱚᱜ ᱠᱟᱱᱟ ᱡᱚᱠᱷᱚᱱ ᱚᱸ ᱩᱰᱩᱠᱩᱡ
ᱦᱳᱭ ᱢᱟᱱᱮ ᱮᱠᱫᱚᱢ ᱢᱟᱱᱮ ᱩᱱᱤ ᱫᱚ ᱮᱦᱚᱵ ᱠᱟᱜᱼ ᱟᱭ ᱛᱚ ᱦᱚ-ᱦᱚ ᱢᱤᱜ ᱢᱩᱪᱟᱹᱫ ᱠᱷᱚᱱᱟᱜ ᱮᱠᱫᱚᱢ᱾
ᱧᱤᱫᱟᱹ ᱵᱤᱡ ᱠᱚ ᱜᱮᱫ ᱮᱫᱟ ᱜᱟᱹᱰᱤ ᱛᱮ ᱪᱟᱞᱟᱜ ᱠᱟᱱᱟ ᱮᱜᱟᱨᱚᱴᱟ ᱵᱟᱨᱚᱴᱟ ᱦᱟᱹᱵᱤᱡ᱾
ᱦᱳᱭ᱾ ᱱᱚᱛᱮ ᱦᱚᱸ ᱡᱟᱭᱜᱟ ᱡᱟᱭᱜᱟ ᱦᱳᱭᱳᱜ ᱜᱮᱭᱟ ᱦᱟᱱᱟ ᱫᱷᱟᱨᱮ ᱫᱚ ᱟᱞᱮᱭᱟᱜ ᱱᱚᱜᱼᱚ ᱱᱚᱣᱟ ᱡᱟᱭᱜᱟ ᱴᱷᱮᱱ ᱜᱮ ᱵᱟᱝ ᱦᱳᱭᱳᱜ ᱜᱮᱭᱟ᱾
ᱦᱩᱸ᱾
ᱥᱟᱨᱟ ᱫᱤᱱ ᱡᱩᱫᱤ ᱜᱮᱫᱟᱭ ᱛᱟᱦᱚᱞᱮ ᱵᱟᱭ ᱪᱟᱵᱟᱭᱟ᱾
ᱦᱳᱸᱜ ᱳᱸ ᱟᱫᱚ ᱢᱤᱫᱴᱮᱱ ᱢᱟ ᱮᱠᱞᱟ ᱜᱟᱹᱰᱤ ᱦᱚᱸᱛᱚ ᱵᱟᱝ ᱛᱟᱦᱮᱱᱟ ᱟᱭᱢᱟ ᱟᱭᱢᱟ ᱜᱟᱹᱰᱤ ᱛᱟᱦᱮᱱᱟ᱾
ᱦᱳᱭ ᱢᱤᱫᱴᱮᱱ ᱛᱚ ᱟᱨ ᱵᱟᱝ ᱦᱮᱸ ᱦᱮᱸ᱾
ᱦᱩᱸ᱾
ᱛᱟᱦᱚᱞᱮᱤᱫᱤᱮᱫ ᱵᱟᱭ ᱟᱡᱸᱚᱢᱟ ᱡᱚᱛᱚᱢᱮ ᱩᱱᱤᱡᱮᱫ ᱠᱚ ᱥᱟᱴᱟᱣᱛᱟᱹᱨ ᱠᱮᱫᱮᱟᱭ
ᱢᱤᱫᱴᱮᱱ ᱢᱟᱴᱷ ᱨᱮᱜᱮ ᱦᱳᱭᱛᱳ ᱚᱸᱰᱮ ᱯᱮᱭᱟ ᱯᱩᱱᱭᱟᱹ ᱢᱮᱱᱟᱜᱼᱟ ᱞᱟᱭᱤᱱ ᱛᱮ ᱪᱟᱞᱟᱜ ᱠᱟᱱᱟ᱾ ᱜᱚᱴᱟ ᱜᱮᱫ ᱥᱟᱯᱟ ᱤᱫᱤᱭᱟ ᱢᱤᱥ ᱢᱤᱫ ᱱᱟᱠᱷᱟ ᱠᱷᱚᱱ᱾
ᱦᱩᱸ᱾
ᱡᱟᱦᱟᱸᱭ ᱠᱚᱭ ᱠᱚ ᱛᱤ ᱛᱮᱠᱚ ᱤᱨᱟ ᱩᱱᱠᱩ ᱫᱚ ᱫᱚᱦᱚ ᱚᱱᱟ ᱫᱚ ᱯᱷᱟᱸᱠᱟ ᱦᱮᱱᱟᱜ ᱛᱟᱠᱚᱣᱟ ᱟ ᱫᱚᱠᱮ ᱡᱚᱛᱚ ᱜᱮᱫ ᱥᱟᱢᱴᱟᱣᱚ ᱫᱟᱨᱮ ᱠᱟᱪ ᱛᱚ ᱚᱱᱟ ᱚᱱᱟ ᱥᱩᱨ ᱥᱩᱨ ᱠᱚ ᱤᱨᱮᱫᱟ ᱥᱮ ᱚᱱᱟ ᱜᱮᱫ ᱜᱟᱹᱰᱤᱮᱫᱟ ᱟᱫᱚ ᱛᱟᱭᱚᱢ ᱛᱮ ᱚᱱᱟ ᱥᱩᱨ ᱨᱮᱫᱚ ᱦᱚᱭᱛ ᱜᱟᱹᱰᱤ ᱵᱟᱭ ᱤᱫᱤᱭᱟ ᱚᱱᱟ ᱠᱟᱨᱚᱱᱛᱮ ᱡᱟᱦᱟᱸᱭ ᱥᱩᱨ ᱨᱮᱠᱚ ᱛᱟᱦᱮᱱ ᱠᱷᱟᱱ ᱫᱚ ᱡᱟᱦᱟᱸᱭ ᱪᱟᱞᱟᱜ ᱠᱟᱱᱟ ᱠᱷᱮᱛ ᱢᱟᱹᱞᱤᱠ ᱩᱱᱤᱭ ᱢᱮᱱᱫᱟ ᱤᱧᱟᱹᱜ ᱦᱚᱸ ᱱᱮᱭ ᱜᱮᱫ ᱠᱟᱹᱛᱤᱧ ᱢᱮ ᱥᱩᱨ ᱨᱮᱱᱟᱜ᱾ ᱚᱱᱠᱟ ᱵᱷᱟᱵᱛᱮ ᱜᱟ ᱢᱮᱠᱞᱟ ᱞᱟᱹᱜᱤᱫ ᱛᱮ ᱩᱱᱤ ᱵᱟᱭ ᱤᱫᱮᱤᱭᱟ ᱠᱟᱹᱴᱤᱡ ᱦᱚᱸ ᱚᱱᱟ ᱥᱩᱨ ᱫᱚ
ᱦᱳᱭ᱾ ᱦᱩᱸ᱾
ᱟᱸ ᱟᱯᱮ ᱚᱱᱟ ᱠᱚᱨᱮ ᱛᱩᱭᱩ ᱠᱚ ᱢᱮᱱᱟᱜ ᱠᱚᱣᱟ ᱥᱮ ᱵᱟᱹᱱᱩᱜ ᱠᱚᱣᱟ?
ᱛᱩᱭᱩ? ᱦᱮᱸ ᱡᱟᱹᱥᱛᱤ ᱦᱮᱸᱱᱟᱜ ᱠᱚᱣᱟ᱾
ᱨᱟᱜ ᱟᱡᱸᱡᱚᱢᱚᱜ ᱠᱟᱱᱟ ᱟᱡᱸᱡᱚᱢᱚᱜ ᱠᱟᱱᱟ ᱥᱮ ᱵᱟᱝᱟ!
ᱦᱮᱸ ᱦᱮᱸ ᱟᱸᱡᱚᱢᱚᱜ ᱠᱟᱱᱟ ᱾
ᱢᱟᱴ ᱫᱷᱟᱨᱮ ᱧᱚᱜ ᱜᱮᱭᱟ ᱦᱟᱸᱜ ᱛᱩᱭᱩ ᱨᱟᱜ
ᱟᱹᱰᱤ ᱵᱮᱲᱟ ᱵᱮᱲᱤ ᱠᱷᱚᱱ ᱟᱹᱰᱤ ᱵᱮᱲᱟ
ᱟᱹᱰᱤ ᱡᱟᱹᱥᱛᱤ ᱢᱮᱱᱟᱜᱮᱱᱟᱜ ᱠᱚᱣᱟ ᱜᱟᱰᱟ ᱫᱷᱟᱨᱮ ᱧᱚᱜ ᱜᱮ ᱦᱮᱱᱟᱜ ᱞᱮᱭᱟ ᱦᱟᱸᱜ ᱟᱫᱚ ᱠᱩ ᱨᱟᱜ ᱜᱮᱭᱟ ᱠᱚ ᱦᱟᱸᱜ ᱱᱚᱝᱠᱟ ᱫᱤᱱ ᱵᱮᱲᱟ ᱟᱹᱭᱩᱵ ᱵᱮᱲᱟ ᱥᱮᱫ ᱾ ᱢᱟᱡᱷᱮ ᱢᱟᱡᱷᱮ ᱵᱟᱝᱠᱚ ᱡᱟᱦᱟᱸᱭ ᱠᱚ ᱜᱩᱯᱤ ᱠᱚ ᱟᱜᱩ ᱠᱚᱣᱟ ᱩᱱᱠᱩ ᱤᱭᱟᱹ ᱠᱚ ᱢᱮᱨᱚᱢ ᱠᱚ ᱩᱱᱠᱩ ᱠᱚ ᱜᱮ ᱜᱮᱨ ᱟᱹᱛᱠᱤᱨ ᱠᱚᱣᱟ ᱡᱩᱫᱤ ᱵᱟᱢ ᱛᱟᱦᱮᱱ ᱠᱷᱟᱱ ᱚᱱᱟ ᱩᱱᱠᱩ ᱥᱟᱶᱛᱮ ᱢᱮᱨᱚᱢ ᱥᱟᱶᱛᱮ ᱜᱩᱯᱤ ᱞᱟᱹᱜᱤᱫ ᱛᱮ ᱾
ᱦᱳᱭ ᱦᱳᱭ ᱛᱩᱭᱩ ᱦᱚᱸ ᱟᱜᱤᱨ ᱠᱚᱣᱟ ᱠᱚ ᱢᱮᱨᱚᱢ ᱾
ᱦᱮᱸ ᱩ ᱩᱱᱟᱹᱜ ᱜᱟᱱ ᱫᱚ ᱵᱟᱠᱚ ᱛᱟᱦᱮᱸ ᱱᱤᱭᱟᱹ ᱠᱚᱨᱮ ᱦᱚᱸ ᱪᱤᱠᱟ ᱪᱮᱠᱚ ᱰᱷᱮᱨ ᱪᱟᱵᱟᱭᱱᱟ ᱛᱩᱭᱩ ᱦᱚᱸ ᱾ ᱞᱟᱦᱟ ᱛᱮᱫᱚ ᱵᱟᱝᱠᱚ ᱛᱟᱦᱮᱸ ᱠᱟᱱᱟ ᱾
ᱦᱮᱸ ᱵᱚᱝᱥᱚ ᱵᱤᱥᱛᱟᱨ ᱦᱩᱭᱩᱜ ᱠᱟᱱ ᱛᱟᱠᱚᱣᱟ ᱵᱷᱟᱜᱤ ᱪᱮᱨᱦᱟ ᱾
ᱚᱱᱟ ᱠᱚᱭᱠ ᱫᱮ ᱠᱤᱪᱷᱩ ᱵᱚᱪᱷᱚᱨ ᱞᱟᱦᱟ ᱨᱮᱫᱚ ᱚᱱᱠᱟ ᱵᱟᱠᱚ ᱛᱟᱦᱮᱸ ᱠᱟᱱᱟ, ᱵᱟᱹᱭ ᱵᱟᱹᱭ ᱛᱮ ᱪᱤᱠᱟᱹ ᱪᱚᱠᱚ ᱰᱷᱮᱨ ᱤᱫᱤᱭᱮᱱᱟ ᱾
ᱦᱩᱸ ᱱᱚᱛᱮ ᱦᱚ ᱢᱮᱱᱟᱜ ᱠᱚᱣᱟ ᱾
ᱠᱩᱞᱤ ᱠᱚᱣᱟ ᱡᱮ ᱟᱯᱮ ᱚᱱᱟ ᱠᱚᱨᱮ ᱛᱩᱭᱩ ᱢᱮᱱᱟᱜ ᱠᱚᱣᱟ ᱥᱮ ᱵᱟᱹᱱᱩᱜ ᱠᱚᱣᱟ ᱩᱱᱠᱩ ᱠᱚ ᱢᱮᱱᱟ ᱢᱮᱱᱟᱜ ᱠᱚᱜᱭᱟ ᱟᱫᱚ ᱦᱟᱸᱜ ᱟᱞᱮ ᱚᱱᱛᱮ ᱦᱚᱸ ᱵᱟᱠᱚ ᱛᱟᱦᱮᱸ ᱠᱟᱱᱟ ᱾ ᱚᱱᱟ ᱜᱮᱠᱚ ᱞᱟᱹᱭ ᱟᱹᱧᱟᱹ ᱩᱱᱠᱩ ᱦᱚ ᱾ ᱪᱮᱠᱟ ᱪᱮᱫ ᱵᱮᱯᱟᱨ ᱵᱟᱹᱭᱟᱹᱣ ᱡᱟᱹᱥᱛᱤᱜ ᱠᱟᱱᱟ ᱠᱚ ᱞᱮᱠᱟᱜᱮ ᱾
ᱦᱳᱭ ᱾
ᱟᱨ ᱡᱟᱦᱟᱸ ᱫᱚ ᱵᱤᱨ, ᱦᱩᱸ ᱟᱫᱚ ᱱᱤᱭᱟᱹ ᱟᱞᱮ ᱠᱚᱨᱮ ᱢᱟ ᱦᱟᱸᱜ ᱵᱤᱨ ᱢᱟ ᱵᱟᱹᱱᱩᱜ ᱠᱟᱫᱟ ᱡᱮ ᱵᱤᱨ ᱠᱷᱚᱱ ᱠᱚ ᱦᱮᱡ ᱮᱱᱟ ᱟᱫᱚ ᱚᱠᱟ ᱠᱷᱚᱱ ᱠᱚ ᱦᱮᱡ ᱮᱱᱟ ᱚᱱᱟ ᱜᱮ ᱦᱟᱸᱜ ᱾ ᱵᱩᱡᱷᱟᱹᱣ ᱵᱟᱝ ᱧᱟᱢᱚᱜ ᱠᱟᱱᱟ ᱾
ᱚ ᱵᱤᱨ ᱵᱟᱱᱩᱜᱼᱟ ᱯᱷᱟᱸᱠᱟ ᱜᱮᱭᱟ ᱾
ᱯᱷᱟᱸᱠᱟ ᱜᱮᱭᱟ ᱮᱠ ᱵᱤᱨ ᱵᱟᱹᱱᱩᱜᱼᱟ ᱪᱮᱫ ᱦᱚ ᱵᱟᱹᱱᱩᱜᱼᱟ ᱥᱩᱫᱷᱩ ᱵᱟᱜᱟᱱ ᱢᱮᱱᱟᱜᱼᱟ ᱦᱩᱰᱤᱝ ᱧᱚᱜ ᱜᱮᱭᱟ ᱾ ᱟᱨ ᱜᱟᱰᱟ ᱫᱷᱟᱨᱮ ᱢᱟᱱᱟᱜ ᱜᱟᱰᱟ ᱠᱚ ᱢᱮᱱᱟᱜᱼᱟ ᱥᱟᱭᱤᱰ ᱛᱮ ᱦᱚᱭᱛᱚ ᱚᱱᱟ ᱰᱚᱸᱰᱷᱚᱨ ᱠᱚ ᱢᱮᱱᱟᱜᱼᱟ ᱵᱷᱩᱜᱟᱹᱜ ᱠᱚ ᱢᱮᱱᱟᱜᱼᱟ ᱚᱸᱰᱮ ᱦᱚᱳᱭᱛᱚ ᱛᱟᱦᱮᱱ ᱠᱟᱱᱟ ᱠᱚ ᱾
ᱦᱳᱭ ᱾ ᱚᱱᱟᱜᱮ, ᱟᱨ ᱵᱟᱹᱫᱽ ᱠᱚᱨᱮ ᱠᱚ ᱛᱟᱦᱮᱱᱟ ᱦᱳᱲᱳ ᱜᱟᱡᱟᱲ ᱠᱚᱨᱮ ᱾
ᱦᱩᱸ ᱦᱩᱸ ᱾
ᱡᱚᱠᱷᱚᱡ ᱦᱳᱲᱳ ᱠᱚ ᱛᱟᱦᱮᱱᱟ ᱾
ᱟᱯᱮ ᱛᱟᱦᱚᱞᱮ ᱚᱱᱟ ᱠᱚᱨᱮᱫ ᱫᱚ ᱵᱤᱨ ᱢᱮᱱᱟᱜ ᱛᱮ ᱦᱚᱭᱛᱚ, ᱥᱮ ᱵᱟᱹᱱᱩᱜᱼᱟ ᱵᱤᱨ?
ᱦᱳᱭ ᱦᱳᱭ ᱟᱞᱮ ᱥᱮᱫ ᱱᱚᱱᱛᱮ ᱫᱚ ᱵᱤᱨ ᱢᱮᱱᱟᱜᱼᱟ᱾
ᱛᱟᱦᱚᱞᱮ ᱫᱚ ᱦᱟᱸᱜ ᱵᱤᱨ ᱨᱮ ᱠᱚ ᱛᱟᱦᱮᱱ ᱠᱟᱱᱟ ᱩᱱᱠᱟ ᱫᱚ ᱾
ᱦᱩᱸ ᱾
ᱛᱟᱦᱮᱱ ᱠᱷᱟᱱ ᱢᱤᱫ ᱥᱟᱶ ᱛᱮ ᱫᱚ ᱢᱤᱫᱴᱮᱱ ᱵᱟᱭ ᱛᱟᱦᱮᱱ ᱠᱟᱱᱟ, ᱛᱟᱦᱮᱱ ᱠᱟᱱᱟ ᱠᱚ ᱢᱤᱫ ᱥᱟᱶᱛᱮ ᱯᱮᱭᱟ ᱯᱚᱱᱭᱟ ᱧᱮᱞ ᱧᱟᱢ ᱠᱚᱣᱟ ᱡᱚᱠᱷᱚᱱ ᱠᱚ ᱦᱤᱡᱩᱜᱼᱟ ᱾ ᱥᱟᱶᱛᱮ ᱛᱮ ᱯᱭᱟ ᱯᱚᱱᱭᱟ ᱠᱚ ᱛᱟᱦᱮᱱᱟ ᱾
ᱚᱻ ᱟᱞᱮᱥᱮᱫ ᱨᱮ ᱱᱚᱱᱚᱛᱮ ᱫᱚ ᱧᱮᱧᱟᱢ ᱫᱚ ᱩᱱᱟᱹᱜ ᱫᱚ ᱵᱟᱠᱚ ᱧᱮᱧᱟᱢᱚᱜᱼᱟ, ᱵᱤᱫᱤᱱ ᱦᱚᱞᱟ ᱥᱮ ᱛᱤᱥᱚᱜ ᱦᱮᱸ ᱦᱚᱞᱟ ᱜᱮ ᱾ ᱱᱚᱝᱠᱟ ᱪᱤᱞᱮ ᱫᱟᱹᱲ ᱠᱮᱫᱟᱭ ᱤᱧ ᱫᱚ ᱵᱟᱹᱧ ᱧᱮᱧᱟᱢ ᱞᱮᱫᱮᱭᱟ ᱟᱹᱰᱤ ᱡᱟᱹᱥᱛᱤ ᱯᱤ ᱧᱮᱧᱟᱢ ᱵᱟᱭ ᱧᱮ-ᱧᱟᱢ ᱞᱮᱱᱟ ᱫᱚᱠ ᱛᱚ ᱾ ᱚᱱᱟ ᱜᱷᱩᱴᱤ ᱪᱟᱯᱟᱛ ᱠᱮᱫ ᱞᱮᱠᱟ ᱾ ᱜᱩᱞᱤ ᱞᱮᱠᱷᱟ ᱞᱟᱹᱭ ᱜᱟᱱᱚᱜᱼᱟ ᱟᱨ ᱛᱟᱭᱚᱢ ᱛᱟᱭᱚᱢ ᱛᱮ ᱯᱮᱭᱟ ᱥᱮᱛᱟ ᱠᱚ ᱫᱚᱨ ᱠᱟᱫᱟ ᱩᱱᱤ ᱫᱚ ᱛᱟᱦᱚᱞᱮ ᱛᱩᱭᱩ ᱜᱮ ᱛᱟᱦᱮᱸ ᱠᱟᱱᱟ ᱞᱟᱜᱟᱣ ᱠᱟᱫᱮᱭᱟ ᱠᱚ ᱟᱹᱰᱤ ᱡᱳᱨ ᱠᱚ ᱫᱟᱹᱲ ᱟᱛᱚ ᱩᱱᱠᱩᱫᱚ ᱾ ᱵᱩᱡᱽ ᱵᱟᱝ ᱵᱩᱡᱩᱜᱚᱜ ᱧᱮ-ᱧᱟᱢ ᱜᱮ ᱵᱟᱭ ᱧᱮ-ᱧᱟᱢᱚᱜ ᱾
ᱟᱨ ᱚᱠᱟ ᱚᱠᱟ ᱠᱚ ᱥᱚᱢᱚᱭ ᱪᱚ ᱮᱢᱚᱱ ᱩᱱᱠᱩ ᱛᱤᱸᱜᱩ ᱠᱟᱛᱮ ᱠᱚᱭᱚᱜ ᱛᱟᱢᱟ ᱢᱚᱱᱮ ᱦᱚ ᱪᱮ ᱤᱧ ᱜᱮᱠᱚ ᱴᱟᱨᱜᱮᱴ ᱴᱟᱨᱜᱮᱴ ᱴᱟᱨᱜᱮᱴ ᱟᱹᱫᱤᱧᱟ ᱟᱨᱠᱤ ᱞᱟᱜᱟᱭ ᱞᱟᱹᱜᱤᱫ ᱟᱫᱚ ᱚᱱᱛᱮ ᱥᱩᱨ ᱦᱚ ᱵᱟᱢ ᱥᱩᱨᱟ ᱦᱚ ᱵᱟᱢ ᱪᱟᱞᱟᱣ ᱫᱟᱲᱮᱜᱼᱟ ᱵᱚᱛᱚᱨ ᱛᱮ ᱾
ᱦᱮᱸ ᱜᱮᱜᱮᱨ ᱜᱮᱭᱟ ᱠᱚ ᱥᱮ ᱾
ᱦᱮᱸ ᱪᱟᱞᱟᱜ ᱛᱟᱢ ᱚᱱᱛᱮᱢ ᱪᱟᱞᱟᱜ ᱛᱚ ᱩᱱᱠᱩ ᱥᱩᱨ ᱱᱟᱠᱷᱟᱡ ᱥᱮ ᱛᱚᱠᱷᱚᱱ ᱠᱚᱭᱚᱜ ᱛᱷᱤᱨ ᱠᱟᱢᱟ ᱠᱚ ᱪᱩᱯ ᱪᱟᱯ ᱾
ᱵᱚᱛᱚᱨ ᱮᱢ ᱵᱩᱡᱷᱟᱹᱣᱟ ᱾
ᱠᱟᱨᱚᱱ, ᱞᱟᱜᱟ ᱮᱢᱟᱱᱟ ᱥᱮ ᱠᱚ ᱪᱮᱠᱟᱹᱧᱟ ᱾
ᱦᱮᱸ ᱵᱟᱝᱠᱷᱟᱱ ᱫᱟᱹᱲ ᱦᱚᱛᱚ ᱵᱟᱢ ᱫᱟᱹᱲ ᱠᱮᱭᱟ ᱟᱡ ᱞᱮᱠᱟ ᱫᱚ
ᱟᱫᱚ ᱩᱱᱠᱩ ᱫᱚᱠᱚ ᱢᱚᱱᱮᱭᱮᱫᱟ ᱦᱚᱭᱛᱚ ᱟᱞᱮ ᱞᱟᱜᱟ ᱞᱮᱭᱟ ᱚᱱᱠᱟ
ᱦᱮᱸ ᱚᱱᱟ ᱦᱚᱸ ᱦᱳᱭ ᱫᱟᱲᱮᱭᱟᱜᱼᱟ ᱩᱱᱤ ᱵᱚᱛᱚᱨᱟᱜ ᱟᱭ ᱩᱱᱤ ᱠᱚᱭᱚᱜ ᱠᱟᱜᱼᱟᱭ ᱦᱳᱭ ᱚᱱᱠᱟ ᱚᱱᱠᱟ ᱠᱚᱭᱚᱜ ᱠᱟᱜ ᱜᱮᱭᱟ ᱠᱚᱥᱮ ᱥᱮᱛᱟ ᱦᱚᱸ ᱠᱚᱭᱚᱜ ᱠᱟᱢᱟᱭ ᱚᱠᱟᱥᱮᱫᱼ ᱮ ᱦᱟᱱᱛᱮᱜ ᱠᱟᱱᱟᱭ ᱱᱟᱛᱮᱜ ᱠᱟᱱᱟᱭ ᱮᱠ ᱢᱮᱜ ᱜᱮ ᱠᱚᱭᱚᱜ ᱠᱟᱛᱟᱢᱟᱭ
ᱟᱸᱦᱟ
ᱛᱮᱦᱮᱡ ᱠᱟᱱᱟ ᱢᱟᱱᱮ ᱫᱟᱹᱲ ᱟᱞᱮ ᱥᱮᱫ ᱫᱚ ᱱᱟ ᱥᱮᱛᱟᱜ ᱦᱚᱸ ᱜᱮᱜᱮᱨ ᱜᱮᱭᱟ ᱠᱚ ᱫᱚᱢᱮ
ᱦᱮᱸ ᱦᱮᱸ
ᱦᱚᱲᱠᱚ ᱜᱮᱨᱮᱫ ᱠᱚᱣᱟ ᱪᱤᱠᱟᱹᱭᱮᱫ ᱠᱚᱣᱟ ᱠᱚ ᱢᱮᱨᱚᱢ ᱠᱚᱫᱚ ᱦᱮᱸᱜᱮ
ᱦᱩᱸ
ᱛᱟᱦᱚᱞᱮ ᱟᱯᱮ ᱫᱚ ᱦᱟᱸᱜ ᱵᱤᱨ ᱥᱩᱨ ᱜᱮ ᱦᱮᱸᱱᱟᱜ ᱯᱮᱭᱟ ᱥᱮ ᱥᱮ ᱥᱟᱺᱜᱤᱧ ᱫᱷᱟᱨᱟ ᱧᱚᱜ ᱜᱮᱭᱟ ᱵᱤᱨ ᱫᱚ ᱦᱟᱸᱜ ᱚᱲᱟᱜ ᱟᱹᱛᱩ ᱠᱷᱚᱱ ᱫᱚ
ᱟᱨ ᱫᱚᱢᱮ ᱥᱩᱨ ᱫᱚ ᱵᱟᱝ ᱨᱮᱦᱚᱸ ᱛᱚᱵᱮ ᱢᱮᱱᱟᱜᱼᱟ ᱥᱩᱨ ᱥᱩᱨ ᱨᱮᱜᱮ
ᱦᱮᱸ
ᱟᱨ ᱫᱟᱲᱮ ᱠᱚᱢᱟ ᱢᱮᱱᱟᱜ
ᱟ ᱚᱠᱟ ᱠᱚᱨᱮ ᱟᱸᱡᱚᱢ ᱦᱳᱭ ᱠᱟᱱᱟ ᱡᱮ ᱵᱤᱨ ᱠᱚᱨᱮ ᱦᱟᱸᱜ ᱦᱟᱹᱛᱤ ᱠᱚ ᱢᱟ ᱚᱠᱟ ᱚᱠᱟ ᱥᱚᱢᱚᱭ ᱪᱚᱠᱚ ᱦᱤᱡᱩᱜ ᱜᱮᱭᱟ ᱟᱯᱮ ᱚᱱᱛᱮ ᱠᱚ ᱪᱟᱞᱟᱣ ᱵᱟᱲᱟᱣ ᱟᱠᱟᱱᱟ ᱥᱮ ᱵᱟᱝ ᱦᱟᱹᱛᱤ ᱠᱚ
ᱦᱮᱡ ᱫᱚᱠᱚ ᱦᱮᱡ ᱵᱟᱲᱟ ᱟᱠᱟᱱᱟ ᱟᱹᱰᱤ ᱞᱟᱦᱟᱜ ᱱᱮᱛᱟᱨ ᱫᱚ ᱟᱹᱣᱨᱤ ᱦᱟᱯᱮ
ᱦ
ᱰᱷᱤᱲ ᱫᱤᱱ ᱞᱟᱦᱟ ᱩᱱᱟᱹᱜ ᱫᱚ ᱵᱟᱠᱚ ᱦᱤᱡᱩᱜ ᱜᱮᱭᱟ ᱡᱩᱫᱤ ᱞᱟᱜᱟ ᱯᱟᱨᱚᱢ ᱠᱚ ᱠᱷᱟᱱ ᱛᱟᱦᱚᱞᱮ ᱦᱮᱡ ᱮᱱᱟᱭ ᱟᱨ ᱵᱟᱨᱚ ᱢᱤᱱᱤᱴ ᱦᱩᱭᱱᱟ ᱪᱚᱞᱚ ᱛᱟᱲᱟᱛᱟᱲᱤ ᱦᱮᱸ
ᱦᱮᱸ